ᱦᱮᱞᱳ ᱦᱮᱞᱳ
ᱦᱮᱸ ᱟᱸᱡᱚᱢᱚᱜ ᱠᱟᱱᱟ
ᱦᱮᱞᱳ, ᱦᱮᱸ ᱟᱸᱡᱚᱢᱚᱜ ᱠᱟᱱᱟ ᱛᱟᱯᱚᱨᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱞᱮ
ᱦᱚᱸᱜ-ᱚᱭ ᱱᱤᱛᱚᱜ ᱚᱲᱟᱜ ᱠᱚᱨᱮ ᱜᱮ
ᱚ, ᱛᱚ ᱪᱮᱫᱠᱟ ᱫᱟᱜ, ᱫᱟᱜ ᱡᱟᱹᱲᱤ ᱪᱮᱫᱠᱟ ᱦᱩᱭᱱᱟ ᱛᱟᱦᱞᱮ ᱚᱱᱛᱮ ᱫᱚ
ᱫᱟᱜ ᱡᱟᱹᱲᱤ ᱢᱟ ᱫᱟᱜ ᱡᱟᱹᱲᱤᱭᱮᱜ ᱜᱮᱭᱟᱭ ᱱᱤᱛᱦᱚᱸ ᱢᱚᱱᱮ ᱦᱚᱭ ᱟᱨ ᱟᱯᱮ ᱥᱮᱱ ᱫᱚ
ᱟᱞᱮᱥᱮᱱ ᱦᱚᱸ ᱫᱟᱜ ᱡᱟᱹᱲᱤ ᱠᱚᱫᱚ ᱦᱚᱞᱟᱭ ᱫᱟᱜ ᱡᱟᱹᱲᱤ ᱦᱩᱭᱱᱟ ᱟᱨ ᱛᱤᱦᱤᱧ ᱳᱭ ᱥᱮᱛᱟᱜ ᱥᱮᱜ ᱫᱟᱜ ᱡᱟᱹᱲᱤ ᱦᱩᱭᱱᱟ
ᱚ
ᱛᱟᱦᱞᱮ ᱨᱚᱦᱚᱭ ᱠᱚᱫᱚ ᱛᱤᱱᱟᱹᱜ ᱥᱟᱹᱜᱤᱧ ᱨᱚᱦᱚᱭ ᱦᱩᱲᱩ
ᱟᱞᱮ ᱫᱚ ᱠᱷᱮᱛ ᱠᱚᱨᱮ ᱫᱚ ᱞᱚᱥᱚᱜ ᱠᱟᱜ ᱜᱮᱭᱟ ᱟᱨ ᱦᱩᱲᱩ ᱠᱚᱦᱚᱸ ᱮᱨ ᱵᱟᱲᱟ ᱫᱚ ᱦᱳᱭ ᱟᱠᱟᱱᱟ᱾ ᱜᱟᱹᱪᱷᱤ ᱠᱚᱜᱮ ᱵᱟᱝ ᱦᱟᱨᱟ ᱠᱟᱱᱟ ᱟᱨ
ᱦᱮᱸ ᱵᱟᱝᱠᱷᱟᱱ ᱦᱚᱸᱜᱼᱚᱭ ᱱᱚᱝᱠᱟ ᱠᱷᱚᱵᱚᱨ ᱫᱚ᱾ ᱟᱨ ᱟᱯᱮᱥᱮᱱ ᱫᱚ ᱦᱩᱭ ᱵᱟᱲᱟ ᱟᱠᱟᱱᱟ ᱥᱮ ᱵᱟᱝ?
ᱦᱮᱸ ᱟᱞᱮ ᱥᱮᱫ ᱦᱚᱸ ᱦᱩᱭ ᱞᱮᱠᱟᱜ ᱜᱮ ᱱᱚᱜᱼᱚᱭ ᱤᱨ ᱵᱟᱲᱟᱭ ᱪᱟᱞᱟᱜ ᱠᱟᱱᱟ᱾
ᱟᱨ
ᱟᱯᱮ ᱫᱚ ᱟᱯᱮᱥᱮᱫ ᱫᱚ ᱛᱟᱦᱚᱞᱮ ᱪᱮᱫ ᱛᱮᱯᱮ ᱥᱤᱭ ᱜᱮᱭᱟ ᱴᱟᱠᱴᱟᱨ ᱛᱮᱥᱮ ᱱᱟᱦᱮᱞ ᱛᱮᱯᱮ ᱥᱤ ᱜᱮᱭᱟ ᱟᱯᱮ ᱥᱮᱫ ᱫᱚ ᱚᱱᱛᱮ ᱫᱚ?
ᱟᱞᱮ ᱫᱚ ᱴᱮᱠᱴᱟᱨ ᱜᱟᱹᱰᱤ ᱛᱮᱜᱮ᱾
ᱚ ᱟᱪᱪᱷᱟ ᱟᱪᱪᱷᱟ
ᱛᱚ ᱟ. ᱱᱟᱦᱮᱞ ᱛᱮᱢᱟ᱾
ᱱᱮᱛᱟᱨ ᱡᱩᱜᱽ ᱫᱚ ᱱᱟᱦᱮᱞ ᱛᱮᱫᱚ ᱵᱟᱠᱩ ᱥᱩᱭᱤᱫᱟ ᱟᱹᱰᱤ ᱦᱚᱲ ᱜᱮ ᱵᱟᱝ᱾ ᱚᱱᱟ ᱥᱤᱛᱩᱝ ᱨᱮ ᱠᱷᱟᱱ ᱩᱱᱟᱹᱜ ᱫᱚ ᱱᱮᱛᱟᱨ ᱫᱚ ᱵᱟᱠᱚ ᱠᱷᱟᱴᱟᱣ ᱞᱟᱹᱜᱤᱫᱚᱜ ᱠᱟᱱᱟ ᱦᱚᱲ ᱠᱚᱫᱚ᱾ ᱦᱮᱸ ᱥᱤᱛᱩᱝ ᱨᱮᱫᱚ ᱟᱹᱰᱤ ᱠᱚᱥᱴᱚ ᱢᱮᱱᱟᱜ-ᱟ ᱥᱮ᱾
ᱦᱳᱭ ᱦᱳ ᱱᱮᱛᱟᱨ ᱫᱚ ᱥᱩᱠ ᱜᱮᱵᱚᱱ ᱯᱟᱡᱟᱭ᱾
ᱦᱮᱸ ᱡᱟᱦᱟᱸ ᱛᱤᱱᱟᱹᱜ ᱢᱮᱥᱤᱱ ᱠᱚ ᱦᱤᱡᱩᱜ ᱠᱟᱱᱟ ᱱᱤᱛᱚᱝ ᱫᱚ ᱟᱫᱚ ᱦᱚᱲ ᱜᱮᱵᱚᱱ ᱤᱭᱟᱹ ᱪᱟᱵᱟᱜ ᱠᱟᱱᱟ ᱛᱮ᱾ ᱥ ᱜᱟᱵᱟ ᱠᱟᱱᱟ ᱡᱚᱛᱚ ᱞᱮᱠᱟᱱ ᱠᱟᱹᱢᱤ ᱨᱮᱱᱟᱜ ᱜᱮ ᱢᱮᱥᱤᱱ ᱫᱚᱠᱚ ᱛᱮᱭᱟᱨ ᱟᱠᱟᱫᱟ ᱦᱮᱸ ᱥᱮ ᱵᱟᱝ ᱱᱤᱛᱚᱭ ᱫᱚ᱾
ᱦᱮᱸ ᱟᱱᱟᱴ ᱮᱴᱠᱮᱴᱚᱬᱮ ᱢᱟ ᱦᱩᱭᱩᱜ ᱠᱟᱱ ᱜᱮᱭᱟ ᱦᱳᱭᱥᱮ᱾ ᱨᱮᱸᱜᱮᱡ ᱚᱲᱮᱡ ᱦᱚᱲ ᱠᱚᱣᱟᱜ ᱫᱚ᱾ ᱟᱨ
ᱟᱪᱪᱷᱟ ᱛᱟᱦᱚᱞᱮ᱾ ᱦᱮᱸ ᱟᱞᱮ ᱦᱩᱲᱩ ᱞᱮ ᱪᱟᱥ ᱜᱮᱭᱟ ᱛᱟᱯᱚᱨᱮ ᱱᱚᱣᱟ ᱥᱚᱵᱡᱤ ᱟᱱᱟᱡ ᱠᱚᱢᱟ ᱢᱮᱱᱟᱜ ᱜᱮ᱾ ᱫᱤᱭᱮ ᱟᱨᱦᱚᱸ ᱥᱤᱛᱩᱝ ᱠᱚ ᱥᱤᱛᱩᱝ ᱠᱚ ᱪᱟᱥ ᱜᱮ ᱦᱩᱭᱩᱜ ᱜᱮᱭᱟ ᱾
ᱚ
ᱟᱯᱮᱥᱮ ᱫᱚ ᱛᱟᱦᱚᱞ ᱪᱮ ᱠᱚ ᱪᱟᱥ ᱜᱮᱭᱟᱹ
ᱟᱞᱮ ᱥᱮᱱ ᱫᱚ ᱯᱮᱭᱟᱡᱽ ᱠᱚ ᱯᱟᱴ ᱠᱚ᱾
ᱦᱚ
ᱦᱩᱲᱩ ᱫᱚ ᱠᱚᱢ ᱜᱮ ᱦᱩᱭᱩᱜᱼᱟ ᱾
ᱦᱮᱸ
ᱟᱨ
ᱚ ᱛᱟᱦᱞᱮ ᱱᱤᱭᱟᱹ ᱵᱟᱫ ᱫᱚ ᱛᱟᱦᱚᱞᱮ ᱦᱩᱲᱩ ᱤᱨ ᱠᱟᱛᱮ ᱛᱟᱦᱚᱞᱮ ᱪᱮᱫ? ᱢᱚᱱᱮ ᱦᱩᱭ ᱟᱠᱟᱱ ᱪᱮᱫ ᱪᱟᱥ ᱞᱮᱠᱷᱟᱱ᱾
ᱱᱤᱭᱟᱹ ᱵᱟᱨ ᱫᱚ ᱩᱱᱟᱹᱜ ᱟᱨᱡᱟᱣ ᱫᱚ ᱵᱟᱝ ᱦᱩᱭ ᱠᱟᱱᱟ ᱦᱳᱭ ᱥᱮ ᱾ ᱟᱫᱚ ᱢᱚᱱᱮ ᱦᱩᱭᱩᱜ ᱠᱟᱱᱟ ᱡᱮ ᱜᱩᱦᱩᱢ ᱮᱨ ᱦᱩᱭᱩᱜᱼᱟ ᱾
ᱦᱮᱸ
ᱟᱨ ᱦᱮᱸ ᱜᱩᱦᱩᱢ ᱮᱨ ᱠᱟᱛᱮ ᱧᱮᱞ ᱦᱩᱭ ᱞᱮᱱ ᱜᱮ ᱪᱮᱫ ᱞᱮᱠᱟ?
ᱦᱮᱸ ᱜᱩᱦᱩᱢ ᱨᱮᱦᱚᱸ ᱜᱩᱦᱩᱢ ᱨᱮᱦᱚᱸ ᱵᱷᱟᱞᱮ ᱜᱮ᱾ ᱟᱠᱷᱟᱱ ᱢᱟ ᱠᱟᱹᱣᱰᱤ ᱠᱟᱣᱲᱤ ᱜᱮ ᱛᱚ ᱢᱮᱱᱟᱜ ᱛᱚ ᱟᱠᱷᱟᱱ ᱜᱩᱦᱩᱢ ᱥᱟᱶᱛᱮ ᱟᱢᱮᱢ ᱮᱨ ᱫᱟᱲᱮᱭᱟᱜᱼᱟ ᱟᱨᱦᱚᱸ ᱡᱩᱫᱤᱢ ᱞᱟᱹᱭ ᱠᱷᱟᱱ᱾ ᱟᱨ ᱚᱱᱟ ᱱᱟ ᱛᱮᱞ ᱠᱚ ᱡᱟᱦᱟᱸ ᱚᱱᱟ
ᱦᱳᱭ ᱦᱳᱭ
ᱟᱨᱚ ᱱᱟᱯᱟᱭ ᱠᱚᱜᱼᱟ ᱦᱟᱱᱟ
ᱟᱪᱪᱷᱟ ᱟᱹᱰᱤ ᱱᱟᱯᱟᱭ ᱩᱭᱦᱟᱹᱨ ᱵᱷᱟᱵᱽᱱᱟ ᱵᱮᱱ ᱮᱢᱟᱫ ᱞᱤᱧᱟᱹ ᱾
ᱦᱮᱸ ᱛᱟᱦᱚᱞᱮ ᱟᱯᱮ ᱥᱮᱫ ᱫᱚ ᱛᱟᱦᱚᱞᱮ ᱵᱤᱨ ᱜᱮᱭᱟ ᱥᱮ ᱥᱚᱢᱟᱱ ᱜᱮᱭᱟ ᱛᱟᱦᱚᱞᱮ
ᱵᱟ ᱵᱟ ᱟᱞᱮ ᱥᱮᱫ ᱫᱚ ᱥᱚᱨᱟᱱ ᱜᱮᱭᱟ ᱵᱤᱨ ᱠᱚᱫᱚ ᱢᱟᱜ ᱩᱡᱟᱹᱲ ᱠᱟᱜᱼᱟ ᱠᱚ
ᱟᱪᱪᱷᱟ ᱟᱪᱪᱷᱟ ᱱᱚᱜᱼᱚᱭ ᱚᱱᱠᱟᱜ ᱜᱮ ᱪᱟᱞᱟᱜ ᱠᱟᱱᱟ ᱜᱚᱴᱟ ᱜᱮ ᱢᱟᱜ ᱤᱫᱤᱭ ᱫᱟᱠᱚ ᱵᱤᱨ ᱠᱚᱦᱚᱸ ᱵᱟᱝ ᱥᱮ ᱵᱟᱝ ᱵᱤᱨ ᱠᱚ ᱢᱟᱜ ᱞᱮᱠᱷᱟᱱ ᱫᱚ ᱦᱚᱲᱠᱚᱜ ᱠᱷᱟᱱ ᱵᱟᱠᱚ ᱵᱩᱡ ᱮᱫᱟ ᱡᱮ ᱟᱵᱚ ᱛᱤᱱᱟᱹᱜ ᱜᱟᱱ ᱮᱴᱠᱮᱴᱚᱬᱮ ᱦᱩᱭᱩᱜ ᱛᱟᱵᱚᱱᱟ ᱠᱷᱟᱱ ᱢᱟ ᱥᱮ ᱵᱟᱝ ᱚᱱᱟ ᱠᱚ ᱛᱟᱞᱟᱨᱮ ᱚᱱᱟ ᱠᱚᱫᱚ ᱦᱟᱸᱜ ᱠᱷᱟᱱ ᱦᱚᱲ ᱫᱚ ᱵᱟᱠᱚ ᱧᱮᱞᱫᱟ ᱮᱠᱷᱚᱱ ᱫᱚ ᱟᱠᱚᱣᱟᱜ ᱥᱩᱵᱤᱫᱷᱟ ᱞᱟᱹᱜᱤᱫ ᱯᱟᱨᱚᱢ ᱤᱫᱤᱭᱟ
ᱦᱳᱭ ᱦᱳᱭ ᱦᱳᱭ ᱚᱱᱟ ᱜᱮᱛᱚ ᱪᱤᱱᱛᱟᱹ ᱵᱷᱟᱵᱱᱟ ᱨᱮᱱᱟᱜ ᱠᱟᱛᱷᱟ ᱫᱚ ᱪᱤᱠᱟᱹ ᱛᱮᱵᱚᱱ ᱵᱩᱡ ᱦᱚᱪᱚ ᱠᱚᱣᱟ ᱠᱚᱣᱟ ᱦᱳᱭ ᱥᱮ
ᱛᱟᱦᱚᱞᱮ ᱟᱯᱮ ᱥᱮᱫ ᱫᱚ ᱚᱱᱠᱟ ᱵᱤᱨ ᱥᱩᱠᱨᱤ ᱠᱚ ᱢᱮᱱᱟᱜ ᱠᱚᱣᱟ ᱥᱮ ᱵᱟᱝ
ᱥᱩᱠᱨᱤ ᱠᱚᱫᱚ ᱢᱮᱱᱟᱜ ᱠᱚᱜᱮᱭᱟ ᱵᱤᱨ ᱥᱩᱠᱨᱤ ᱫᱚ ᱵᱟᱝᱟ ᱚᱲᱟᱜ ᱠᱚᱨᱮ ᱜᱮ ᱟᱹᱥᱩᱞ ᱵᱟᱲᱟ ᱦᱩᱭᱩᱜ ᱜᱮᱭᱟ
ᱵᱤᱨ ᱥᱩᱠᱨᱤ ᱠᱚ ᱛᱟᱦᱚᱞᱮ ᱡᱚᱢ ᱵᱟᱲᱟ ᱦᱩᱭᱩ ᱟᱠᱟᱱᱟ ᱥᱮ ᱵᱟᱝ
ᱦᱮᱸ ᱡᱚᱢ ᱵᱟᱲᱟ ᱫᱚ ᱦᱩᱭᱩᱜ ᱜᱮᱭᱟ
ᱟᱪᱪᱷᱟ ᱟᱨ ᱵᱤᱨ ᱥᱩᱠᱨᱤ ᱠᱚ ᱞᱟᱹᱭ ᱜᱮᱭᱟ ᱥᱮ ᱪᱮᱫ ᱰᱟᱴᱟ ᱠᱚᱫᱚ ᱠᱚ ᱨᱟᱱ ᱛᱟᱠᱚᱣᱟ ᱵᱤᱨ ᱥᱩᱠᱨᱤ ᱩᱱᱠᱩ ᱠᱚ ᱢᱟᱞᱟ ᱟᱠᱚᱣᱟ ᱠᱟᱹᱴᱤᱡ ᱜᱤᱫᱽᱨᱟᱹ ᱠᱚᱦᱚᱸ ᱠᱚ ᱢᱟᱞᱟ ᱡᱟᱛᱮ ᱩᱱᱠᱩ ᱢᱟᱱᱮ ᱵᱟᱠᱚ ᱟᱦᱟᱜ ᱢᱟ ᱥᱮ ᱚᱱᱠᱟᱱ ᱠᱟᱛᱷᱟ ᱟᱸᱡᱚᱢ ᱠᱟᱱᱟ ᱟᱯᱮ ᱥᱮᱫ ᱚᱱᱠᱟ ᱠᱚ ᱞᱟᱹᱭ ᱜᱮᱭᱟ ᱥᱮ ᱵᱟᱝ
ᱦᱮᱸ ᱦᱮᱸ ᱚᱱᱟ ᱠᱚᱫᱚ ᱠᱚ
ᱯᱟᱹᱦᱤᱞ ᱦᱚᱲ ᱠᱚ ᱞᱟᱹᱭ ᱛᱟᱦᱮᱸᱫ ᱛᱚ ᱟᱫᱚ ᱛᱤᱱᱟᱹᱜ ᱴᱟ ᱥᱟᱹᱨᱤ ᱛᱤᱱᱟᱹᱜ ᱞᱟ. ᱵᱟᱝ ᱜᱟᱱᱚᱜ ᱠᱟᱱᱟ ᱥᱮ
ᱠᱚᱢ ᱵᱮᱥᱤ ᱫᱚ ᱨᱟᱱ ᱫᱚ ᱦᱩᱭᱩᱜ ᱠᱟᱱ ᱜᱮᱭᱟ ᱵᱩᱜᱤ ᱵᱟᱹᱲᱤ
ᱦᱮᱸ ᱟᱹᱰᱤ ᱦᱚᱲ ᱠᱚ ᱞᱟᱹᱭ ᱠᱟᱫᱟ ᱞᱟᱹᱭ ᱛᱟᱦᱮᱸᱫ ᱠᱚ ᱟᱠᱚᱫᱚ ᱥᱮ ᱪᱮᱫ ᱮᱸ ᱠᱷᱟᱱ ᱠᱚ ᱟᱨᱠᱤ ᱛᱟᱦᱚᱞᱮ ᱩᱱᱠᱩ ᱫᱚ ᱤᱭᱟᱹ ᱨᱚᱦᱚᱲ ᱟᱠᱟᱫ ᱛᱟᱦᱮᱸᱜ ᱠᱚ ᱟᱨᱚ ᱯᱚᱨᱮᱛᱮᱠᱷᱟᱱ ᱫᱚᱞᱮ ᱡᱚᱢ ᱛᱟᱦᱮᱸᱫ ᱡᱚᱠᱷᱟ ᱱᱟᱠᱷᱟᱱ ᱩᱛᱩ ᱠᱚ ᱵᱟᱝ ᱠᱚ ᱡᱚᱢ ᱛᱟᱦᱮᱸᱫ ᱚᱱᱟᱛᱮ ᱛᱟᱦᱚᱞᱮ ᱟᱯᱮ ᱥᱮᱫ ᱫᱚ ᱪᱮᱫ ᱯᱚᱨᱚᱵᱽ ᱠᱚ ᱦᱩᱭᱩᱜ ᱜᱮᱭᱟ ᱚᱱᱠᱟ ᱰᱷᱮᱨ ᱡᱟᱦᱟᱸ ᱥᱮᱫ ᱦᱚᱲ ᱠᱚ ᱪᱟᱞᱟᱜ ᱜᱮᱭᱟ ᱦᱩᱭᱩᱜ ᱜᱮᱭᱟ ᱟᱨ
ᱯᱚᱨᱚᱵ ᱠᱚᱫᱚ ᱵᱟᱦᱟ ᱥᱚᱦᱨᱟᱭ ᱢᱟ ᱢᱮᱱᱟᱜ ᱛᱟᱵᱚᱱ ᱜᱮᱭᱟ ᱟᱵᱚ ᱥᱟᱱᱛᱟᱲ
ᱦᱮᱸ ᱥᱟᱱᱛᱟᱲᱟᱜ ᱫᱚ ᱚᱱᱟ ᱫᱚ
ᱦᱳᱭ ᱟᱨ ᱥᱟᱠᱨᱟᱛ
ᱦᱮᱸ ᱥᱟᱠᱨᱟᱛ ᱦᱮᱸ ᱟᱨ ᱠᱟᱨᱟᱢ ᱠᱚᱫᱚ ᱵᱟᱝ ᱦᱩᱭᱩᱜ ᱜᱮᱭᱟ ᱯᱟᱥᱮᱫ ᱫᱚ ᱠᱟᱨᱟᱢ ᱢᱟᱜ ᱢᱚᱬᱮ
ᱦᱮᱸ ᱦᱳᱭ ᱦᱳᱭ ᱦᱩᱭ ᱫᱚ ᱦᱩᱭᱩᱜ ᱜᱮᱭᱟ ᱚᱱᱟ ᱠᱚᱦᱚᱸ ᱠᱟᱨᱟᱢ ᱦᱚᱸ ᱠᱟᱨᱟᱢᱚᱜ ᱜᱮᱭᱟ
ᱛᱟᱦᱚᱞᱮ ᱟᱯᱮ ᱫᱚ ᱪᱮᱫ ᱵᱚᱸᱜᱟ ᱯᱮ ᱛᱚᱨᱟᱭᱮᱫ ᱜᱮᱭᱟ ᱟᱹᱰᱤ ᱦᱚᱲᱜᱮ ᱦᱟᱱᱮ ᱡᱚᱠᱷᱚᱱ ᱟᱵᱚᱣᱟᱜ ᱤᱭᱟᱹ ᱱᱚᱣᱟ ᱥᱟᱠᱨᱟᱛ ᱦᱩᱭᱩᱜ ᱜᱮᱭᱟ ᱩᱱ ᱚᱠᱛᱚ ᱠᱚ ᱥᱚᱨᱦᱟᱭᱚᱜᱭᱟ
ᱵᱟᱝ ᱵᱟᱝ ᱥᱚᱨᱦᱟᱭ ᱫᱚ ᱟᱵᱚᱣᱟᱜ ᱮ
ᱥᱚᱨᱦᱟᱭ ᱵᱚᱸᱜᱟ ᱨᱮᱜᱮ ᱥᱚᱨᱦᱟᱭ ᱵᱚᱸᱜᱟ ᱨᱮᱜᱮ ᱥᱚᱨᱦᱟᱭᱟ ᱵᱟᱝ ᱟᱪᱪᱷᱟ ᱟᱪᱪᱷᱟ ᱥᱚᱨᱦᱟᱭ ᱵᱚᱸᱜᱟ ᱨᱮᱫᱚ ᱛᱟᱦᱚᱞᱮ ᱟᱯᱮ ᱥᱮᱫ ᱫᱚ ᱰᱟᱹᱦᱨᱤ ᱠᱚᱫᱚ ᱠᱚ ᱠᱷᱩᱱᱴᱟᱹᱣ ᱠᱚ ᱜᱮᱭᱟ ᱥᱮ ᱵᱟᱝ
ᱦᱮᱸ ᱰᱟᱝᱨᱤ ᱫᱚ ᱠᱷᱩᱱᱴᱟᱹᱣ ᱦᱩᱭᱩᱜ ᱜᱮᱭᱟ
ᱦᱮᱸ ᱟᱪᱪᱷᱟ ᱛᱟᱦᱚᱞᱮ ᱪᱮᱫ ᱠᱚ ᱛᱚᱞ ᱠᱚ ᱜᱮᱭᱟ ᱟᱯ ᱥᱮᱫ ᱫᱚ
ᱠᱩᱞᱤᱠᱩ ᱜᱚᱴᱟ ᱠᱩᱞᱦᱤ ᱜᱮᱢ ᱧᱮᱧᱟᱢ ᱠᱚᱣᱟ ᱥᱟᱱᱟᱢ ᱚᱲᱟᱜ ᱠᱷᱚᱱ ᱜᱮᱠᱚ ᱛᱚᱞ ᱠᱚ ᱜᱮᱭᱟ
ᱦᱮᱸ ᱚᱱᱟᱜᱮ ᱱᱟᱯᱟᱭ ᱢᱤᱴᱟᱝ ᱚᱱᱟ ᱦᱸ ᱢᱤᱴᱟᱝ ᱨᱟᱹᱥᱠᱟᱹ ᱨᱮᱱᱟᱜ ᱤᱭᱟᱹ ᱠᱟᱱᱟ ᱥᱮ
ᱦᱮᱸ ᱦᱳᱭ ᱦᱳᱭ ᱟᱹᱰᱤ ᱨᱟᱹᱥᱠᱟᱹ ᱨᱮᱱᱟᱜ ᱱᱚᱣᱟ ᱫᱚ ᱵᱚᱪᱷᱚᱨ ᱨᱮ ᱢᱤᱫ ᱫᱷᱟᱣ ᱜᱮ ᱦᱤᱡᱩᱜ ᱛᱟᱵᱚᱱᱟ ᱨᱟᱹᱥᱠᱟᱹ ᱨᱟᱥᱠᱟᱹ ᱫᱚᱵᱚᱱ ᱨᱚᱥᱠᱟᱹᱭ ᱜᱮᱭᱟ ᱦᱳᱭ ᱥᱮ
ᱦᱮᱸ ᱦᱮᱸ ᱟᱞᱮ ᱥᱮᱫ ᱢᱟ ᱮᱠᱷᱟᱱ ᱤᱭᱟᱹ ᱨᱮᱠᱚ ᱠᱷᱩᱱᱴᱟᱹᱣ ᱠᱚᱜᱮᱭᱟ ᱟᱨᱠᱤ ᱢᱟᱱᱮ ᱱᱚᱣᱟ ᱵᱟᱹᱫ ᱥᱮᱫ ᱨᱮ ᱪᱮᱫᱟᱜ ᱥᱮ ᱢᱟᱱᱮ ᱟᱠᱮ ᱠᱩᱞᱦᱤ ᱫᱚ ᱫᱚᱢᱮ ᱢᱮᱱᱟᱜ ᱟᱥᱮ ᱚᱱᱟᱛᱮ ᱫᱚ ᱛᱚᱞ ᱞᱮᱱᱠᱷᱟᱱ ᱫᱚ ᱟᱠᱷᱟᱱ ᱩᱱᱠᱩᱣᱟᱜ ᱦᱚᱸ ᱤᱭᱟᱹ ᱡᱚᱠᱷᱚᱱ ᱠᱚ ᱫᱟᱹᱲ ᱟᱪᱩᱨᱚᱜ ᱟ ᱥᱮ ᱡᱟᱦᱟᱭ ᱠᱚ ᱯᱮᱱᱮ ᱠᱚ ᱼᱼᱼᱼ ᱛᱟᱠᱚᱣᱟ ᱯᱩᱴᱩᱨ ᱢᱩᱴᱩᱨ ᱨᱮᱱᱟᱜ ᱵᱚᱛᱚᱨ ᱛᱟᱦᱮᱸᱱᱟ ᱥᱮ
ᱦᱳᱭ ᱚᱠᱟ ᱠᱚᱨᱮᱢ ᱚᱱᱟ ᱠᱚᱨᱮ ᱫᱚ ᱠᱷᱩᱱᱴᱟᱹᱣ ᱫᱚ ᱵᱟᱭ ᱫᱚᱨᱠᱟᱨᱚᱜᱼᱟ
ᱦᱮᱸ ᱟᱫᱚ ᱚᱱᱟᱛᱮ ᱟᱞᱮ ᱫᱚ ᱱᱚᱣᱟ ᱟᱞᱮᱭᱟᱜ ᱡᱩᱛ ᱥᱮᱫ ᱨᱮ ᱠᱷᱩᱱᱴᱤ ᱠᱚᱞᱮ ᱤᱭᱟᱹ ᱜᱮᱭᱟ ᱟᱪᱪᱷᱟ ᱛᱟᱦᱚᱞᱮ ᱟᱯᱮ ᱥᱮᱫ ᱛᱟᱦᱮ ᱠᱷᱩᱱᱴᱤ ᱪᱮᱛᱟᱱ ᱨᱮᱫᱚ ᱟᱫᱚ ᱯᱚᱭᱥᱟ ᱠᱚ ᱴᱟᱠᱟ
ᱦᱮᱸ ᱯᱚᱭᱥᱟ ᱴᱟᱠᱟ ᱫᱚ ᱴᱟᱸᱜᱟᱣ ᱦᱩᱭᱩᱜ ᱜᱮᱭᱟ
ᱦᱮ ᱟᱫᱚ ᱪᱮᱫ ᱠᱚ ᱞᱟᱹᱭᱟ ᱛᱤᱱᱟᱹᱜ ᱫᱤᱱ ᱯᱮ ᱨᱟᱹᱥᱠᱟᱹᱭ ᱜᱮᱭᱟ ᱢᱚᱬᱮ ᱥᱤᱧ ᱢᱚᱬᱮ ᱧᱤᱫᱟᱹ ᱥᱮ ᱢᱤᱫ ᱫᱤᱱ ᱜᱮ
ᱟᱞᱮ ᱚᱱᱠᱟ ᱜᱮ ᱢᱚᱬᱮ ᱥᱤᱧ ᱢᱚᱬᱮ ᱧᱤᱫᱟᱹ ᱜᱮ ᱥᱟᱵ ᱵᱤᱱ ᱥᱮ
ᱦᱳᱭ ᱚᱱᱠᱟ ᱜᱮᱠᱚ ᱞᱟᱹᱭᱟ ᱛᱚ ᱥᱮᱨᱮᱧ ᱨᱮᱦᱚᱸ ᱢᱤᱫᱴᱟᱝ ᱵᱟᱠᱚ ᱞᱟᱹᱭ ᱜᱮᱭᱟ
ᱦᱳᱭ ᱥᱮᱨᱮᱧ ᱢᱟ ᱢᱮᱱᱟᱜ ᱛᱟᱵᱚᱱ ᱜᱮᱭᱟ
ᱪᱮᱛᱟᱱ ᱠᱩᱞᱦᱤ ᱫᱟᱬᱟᱱ ᱨᱟᱠᱟᱵ ᱫᱟᱬᱟ ᱨᱟᱡᱟᱵ ᱴᱷᱤᱠ ᱜᱮ ᱥᱮ
ᱦᱳᱭ
ᱛᱟᱦᱚᱞᱮ ᱟᱯᱮ ᱥᱮᱫ ᱫᱚ ᱪᱮᱫᱠᱚ ᱠᱷᱩᱱᱴᱟᱹᱣ ᱠᱚᱜᱮᱭᱟ ᱰᱟᱝᱨᱤ ᱫᱚ ᱰᱟᱹᱝᱨᱤ ᱦᱟᱨᱛᱟ ᱛᱮ ᱥᱮ ᱱᱚᱣᱟ ᱯᱟᱹᱴᱭᱟᱹ ᱚᱲᱮᱡ ᱛᱮ
ᱰᱟᱝᱨᱤ ᱦᱟᱨᱛᱟ ᱛᱮ ᱜᱮ
ᱟᱪᱪᱷᱟ ᱟᱞᱮ ᱚᱱᱟ ᱟᱞᱮ ᱥᱩᱨ ᱨᱮ ᱠᱷᱟᱱ ᱢᱤᱫ ᱚᱠᱛᱚ ᱠᱷᱟᱱ ᱤᱭᱟᱹ ᱫᱚ ᱵᱟᱠᱚᱧᱟᱢ ᱞᱮᱫᱟ ᱰᱟᱝᱨᱤ ᱦᱟᱨᱛᱟ ᱫᱚ ᱯᱟᱹᱴᱤᱭᱟᱹ ᱚᱲᱮᱡ ᱟᱫᱚ ᱯᱟᱹᱴᱭᱟᱹ ᱚᱲᱮᱡ ᱛᱤᱧ ᱧᱮᱞ ᱠᱮᱫᱟ ᱩᱱᱜᱮ
ᱩᱱ ᱜᱮ ᱯᱳᱭᱞᱳ ᱯᱳᱭᱞᱳ
ᱦᱮᱸ ᱧᱮᱞᱮᱫ ᱠᱚᱣᱟᱧ ᱤᱧᱟ ᱢᱮᱫ ᱛᱮᱫᱚ ᱡᱮ ᱯᱟᱹᱴᱤᱭᱟᱹ ᱚᱲᱮᱡ ᱛᱟᱦᱮᱱ ᱠᱚ
ᱠᱷᱩᱱᱴᱟᱹᱣᱮᱫ ᱠᱚᱣᱟ ᱦᱮᱸ ᱵᱷᱟᱞᱮ ᱠᱟᱛᱷᱟ ᱚᱱᱟ ᱦᱚᱸ
ᱟᱨ ᱟᱯᱮᱥᱮᱱ ᱫᱚ ᱪᱟᱥ ᱵᱟᱥ ᱫᱚ ᱱᱚᱣᱟ ᱫᱟᱜ ᱥᱤᱡᱤᱱ ᱫᱚ ᱪᱮᱫ ᱠᱚᱠᱚ ᱪᱟᱥᱟ
ᱱᱚᱣᱟ ᱫᱟᱜ ᱫᱤᱱ ᱫᱚᱠᱚ ᱪᱟᱥᱟ ᱟᱹᱰᱤ ᱟᱢᱫᱟ ᱡᱤᱱᱤᱥ ᱜᱮᱠᱚ ᱪᱟᱥᱟ ᱢᱟᱱᱮ ᱚᱠᱟ ᱫᱚ ᱵᱷᱟᱹᱲᱛᱤ ᱦᱩᱭᱩᱜ ᱠᱟᱱᱟ ᱦᱟᱜ ᱟᱵᱚᱣᱟᱜ ᱦᱩᱲᱩ ᱦᱩᱲᱩ ᱢᱟ ᱪᱟᱥ ᱫᱚ ᱢᱮᱱᱟᱜ ᱜᱮ ᱦᱮᱸ ᱥᱮ,
ᱦᱮᱸ ᱥᱚᱦᱚᱨ ᱵᱟᱡᱟᱨ ᱠᱚᱨᱮ ᱢᱟ ᱦᱩᱲᱩ ᱫᱚ ᱚᱠᱟᱮᱠᱚ ᱪᱟᱥ ᱪᱟᱥᱟ ᱟᱵᱚ,
ᱦᱮᱸ ᱟᱛᱩ ᱫᱤᱥᱚᱢ ᱪᱷᱟᱲᱟ ᱚᱠᱟᱨᱮᱢ ᱪᱟᱥᱟ ᱥᱚᱦᱚᱨ ᱵᱟᱡᱟᱨ ᱨᱮᱫᱚ ᱠᱷᱟᱱ, ᱚᱱᱠᱟ ᱡᱟᱭᱜᱟ ᱦᱚᱸ ᱵᱟᱹᱱᱩᱜᱼᱟ ᱪᱟᱥ ᱞᱮᱠᱟᱛᱮ ᱪᱟᱥ ᱦᱩᱭᱩᱜ ᱟ ᱥᱮ,
ᱦᱳᱭ ᱦᱳᱭ,
ᱚᱱᱠᱟ ᱜᱮ ᱟᱫᱚ ᱢᱟᱱᱮ ᱟᱨᱠᱤ ᱩᱱᱟᱹᱜ ᱡᱟᱭᱜᱟ ᱠᱚᱫᱚ ᱦᱟᱜᱠᱷᱟᱱ ᱵᱟᱹᱱᱩᱜᱼᱟ᱾ ᱪᱟᱥ ᱞᱟᱹᱜᱤᱫ ᱫᱚ ᱱᱤᱡᱮ ᱦᱚᱲᱟᱜ ᱫᱚ ᱟᱨᱠᱤ, ᱮᱴᱟᱜ ᱦᱚᱲᱟᱜ ᱫᱚ ᱦᱟᱜ ᱠᱷᱟᱱ ᱢᱮᱱᱟᱜᱼᱟ ᱱᱚᱜ ᱦᱟᱜ ᱠᱷᱟᱱ ᱨᱮᱸᱜᱮᱡ ᱦᱚᱲ ᱛᱚ᱾ ᱚᱲᱟᱜ ᱠᱷᱚᱱ ᱡᱩᱫᱤᱢ ᱜᱤᱛᱤᱡ ᱠᱚᱜᱼᱟ ᱤᱡ ᱪᱮᱛᱟᱱ ᱨᱮ ᱠᱷᱟᱱ ᱤᱭᱟᱹᱢ ᱧᱮᱞ ᱧᱟᱢᱮᱭᱟ ᱪᱟᱸᱫᱚ ᱵᱷᱩᱜᱟᱹᱜ ᱵᱷᱩᱜᱟᱹᱜ ᱚᱲᱟᱜ ᱛᱚ᱾
ᱦᱳᱭ ᱟᱵᱚ ᱨᱮᱸᱜᱮᱡ ᱱᱟᱪᱟᱨ ᱦᱚᱲᱟᱜ ᱚᱲᱟᱜ ᱫᱩᱣᱟᱹᱨ ᱢᱟᱵᱤᱱ ᱵᱩᱡᱮᱜ ᱜᱮᱭᱟ᱾
ᱦᱩᱸ᱾
ᱟᱪᱪᱷᱟ ᱛᱟᱦᱞᱮ ᱦᱟᱹᱛᱤ ᱠᱚᱫᱚ ᱧᱮᱞ ᱵᱟᱲᱟ ᱦᱩᱭ ᱠᱟᱱᱟ ᱥᱮ ᱵᱟᱝ?
ᱦᱮᱸ ᱦᱟᱹᱛᱤ ᱠᱚᱫᱚ ᱧᱮᱞ ᱵᱟᱲᱟ ᱫᱚ ᱦᱩᱭ ᱟᱠᱟᱱ ᱜᱮᱭᱟ᱾ ᱦᱚᱜ ᱚᱭ ᱦᱚᱞᱟ ᱢᱟᱫᱷᱮᱨ ᱜᱮ ᱦᱟᱹᱛᱤ ᱠᱚᱦᱚᱸ ᱳᱰᱳᱠ ᱞᱮᱱᱟ ᱠᱚ᱾ ᱦᱟᱹᱛᱤ ᱞᱟᱜᱟ ᱞᱮ ᱥᱮᱱ ᱞᱮᱱᱟ ᱟᱫᱚ ᱵᱤᱨ ᱥᱮᱱ ᱠᱚ ᱵᱚᱞᱚ ᱵᱟᱭᱮᱱᱟ ᱩᱱᱠᱩ ᱦᱚᱸ
ᱛᱟᱦᱞᱮ ᱧᱮᱞ ᱛᱤᱭᱟᱹᱜ ᱦᱩᱭ ᱞᱮᱱᱟ ᱥᱮ ᱥᱮ ᱵᱟᱝ ᱧᱮᱞ ᱛᱤᱭᱳᱟᱹᱜ ᱦᱩᱭ ᱞᱮᱱᱟ ᱥᱮ ᱵᱟᱝ ᱚᱸᱰᱮ ᱥᱮᱱ ᱠᱟᱛᱮᱜ ᱫᱚ?
ᱵᱟᱝ ᱵᱟᱝ ᱧᱮᱞ ᱛᱤᱭᱳᱜ ᱫᱚ ᱢᱟᱱᱮ ᱟᱞᱮ ᱦᱚᱞᱮ ᱥᱮᱴᱮᱨ ᱟᱠᱟᱱᱟ ᱟᱨ ᱵᱤᱨ ᱥᱮᱱ ᱠᱚ ᱞᱟᱜᱟ ᱵᱟᱭ ᱠᱮᱜ ᱠᱚ᱾
ᱚ ᱟᱪᱪᱷᱟ ᱛᱟᱦᱚᱞᱮ ᱚᱱᱟ ᱟᱯᱮ ᱫᱚ ᱵᱟᱯᱮ ᱧᱮᱞ ᱛᱤᱭᱳᱜ ᱠᱟᱜ ᱠᱚᱣᱟ ᱵᱚᱞᱮᱭᱟ, ᱛᱤᱱᱟᱹᱜ ᱜᱟᱱ ᱠᱚ ᱦᱮᱡ ᱞᱮᱱᱟ ᱛᱟᱦᱚᱞᱮ ᱟᱯᱮ ᱥᱮᱜ ᱫᱚ ᱦᱟᱹᱛᱤ ᱫᱚ?
ᱦᱮᱡ ᱞᱮᱱ ᱜᱮᱭᱟ ᱠᱚ ᱠᱩᱲᱤᱴᱤ ᱜᱟᱱ ᱫᱚ,
ᱦᱮᱸ ᱦᱟᱹᱛᱤᱭᱟᱜ ᱢᱟᱠᱚ ᱞᱟᱹᱭᱫᱟ ᱪᱷᱩᱢᱵᱤ ᱞᱮᱠᱟ ᱡᱟᱸᱜᱟ ᱛᱟᱠᱚ,
ᱦᱟᱴᱟᱜ ᱞᱮᱠᱟ ᱞᱩᱛᱩᱨ ᱛᱟᱠᱚ ᱦᱮᱸ ᱥᱟᱹᱨᱤᱜᱮ ᱥᱟᱹᱨᱤᱜᱮ ᱥᱟᱹᱨᱤᱜᱮ,
ᱟᱪᱪᱷᱟ ᱟᱫᱚ ᱦᱟᱹᱛᱤ ᱠᱚᱫᱚ ᱦᱟᱜ ᱠᱷᱟᱱ ᱚᱱᱠᱟ ᱫᱚ ᱵᱟᱝ ᱧᱮᱞ ᱦᱩᱭᱩ ᱟᱠᱟᱱᱟ᱾ ᱱᱤᱡᱮ ᱢᱮᱫ ᱛᱮᱫᱚ ᱟᱣᱨᱤ ᱚᱱᱟ ᱤᱭᱟᱹ ᱠᱚᱨᱮ ᱧᱮᱞ ᱦᱩᱭ ᱵᱟᱲᱟ ᱦᱩᱭ ᱟᱠᱟᱱᱟ ᱯᱷᱳᱱ ᱠᱚᱨᱮ ᱫᱚ ᱡᱟᱦᱟᱸᱣ ᱠᱚ ᱟᱜ ᱯᱷᱳᱱ ᱢᱮᱱᱟᱜ ᱛᱟᱵᱚᱱᱟ ᱴᱤᱵᱷᱤ ᱢᱮᱱᱟᱜ ᱛᱟᱵᱚᱱᱟ,
ᱟᱞᱮ ᱥᱮᱱ ᱫᱚ ᱡᱚᱠᱷᱚᱱ ᱛᱚᱠᱷᱚᱱ ᱠᱚ ᱚᱱᱰᱳᱝᱚᱜ-ᱟ ᱵᱤᱨ ᱵᱤᱨ ᱜᱟᱡᱟᱲ ᱠᱚ ᱢᱮᱱᱟᱜ ᱠᱚᱣᱟ ᱛᱚ,
ᱟᱪᱪᱷᱟ ᱟᱪᱪᱷᱟ ᱵᱤᱨ ᱠᱷᱟᱱ ᱟᱠᱷᱟᱱ ᱡᱚᱠᱷᱚᱱ ᱱᱟᱜ ᱠᱷᱟᱱ ᱡᱚᱢ ᱵᱟᱠᱚ ᱧᱟᱢᱟ ᱩᱱᱠᱩ ᱩᱸᱰᱩᱝᱚᱜ ᱜᱮᱭᱟ ᱥᱮ ᱢᱟᱱᱮ ᱮᱢᱱᱤ ᱥᱚᱢᱚᱭ ᱦᱚᱸᱠᱚ ᱩᱰᱩᱠᱚᱜ ᱜᱮᱭᱟ?
ᱵᱟᱝ ᱵᱟᱝ ᱥᱟᱨᱟ ᱜᱷᱟᱹᱲᱤᱡ ᱫᱚ ᱵᱟᱝ ᱡᱚᱢ ᱟᱱᱟᱴ ᱠᱚᱨᱮ,
ᱛᱟᱦᱚᱞᱮ ᱟᱯᱮ ᱥᱮᱜ ᱫᱚ ᱢᱟᱱᱮ ᱡᱩᱫᱤ ᱡᱟᱦᱱᱟᱜ ᱯᱮ ᱪᱟᱥ ᱠᱮᱫᱟ ᱦᱳᱭᱛᱳ ᱦᱮᱸ, ᱚᱱᱟᱠᱚ ᱵᱟᱠᱚ ᱡᱚᱢᱜᱭᱟ ᱚᱱᱟᱠᱚ ᱵᱟᱠᱚ ᱢᱟᱸᱰᱟ ᱞᱚᱴᱚᱢ ᱜᱮᱭᱟ?
ᱦᱮᱸ ᱢᱟᱸᱰᱟ ᱞᱚᱴᱚᱢ ᱛᱚ ᱢᱟᱸᱰᱟ ᱞᱚᱴᱚᱢ ᱜᱮ ᱟᱫᱚ ᱟᱛᱳ ᱦᱚᱲ ᱥᱟᱶᱛᱮ,
ᱧᱮᱞ ᱫᱟᱨᱟᱢ ᱦᱩᱭᱩᱜ ᱜᱮᱭᱟ ᱟᱨᱠᱤ ᱧᱩᱛ ᱧᱤᱫᱟᱹ ᱦᱚᱨ ᱦᱚᱸ᱾
ᱦᱮᱸ ᱦᱚᱨ